ᱦᱮᱸ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱚ ᱧᱟᱯᱟᱢ ᱦᱩᱭᱱᱟ ᱵᱟᱝ
ᱦᱮᱸ
ᱟᱪᱷᱟ ᱛᱟᱦᱚᱞᱮ ᱠᱟᱹᱢᱤ ᱠᱟᱹᱥᱱᱤ ᱫᱚ ᱮᱠᱷᱚᱱ ᱪᱮᱫ ᱠᱚ ᱪᱤᱠᱟᱹ ᱵᱟᱲᱦᱟᱭᱮᱫ ᱠᱟᱱ ᱜᱮᱭᱟ ᱚᱞᱚᱜ ᱯᱟᱲᱦᱟᱣ
ᱚᱞᱚᱜ ᱯᱟᱲᱦᱟᱜ ᱫᱚ ᱚᱞᱚᱜ ᱠᱟᱱ ᱜᱤᱭᱟᱹᱧ
ᱚ ᱟᱪᱷᱟ ᱵᱟᱝ ᱚᱞᱚᱜ ᱯᱟᱲᱦᱟᱣᱟ ᱵᱚᱱ ᱵᱟᱲᱟᱭᱟ ᱢᱮᱱᱠᱷᱟᱱ ᱦᱟᱜ ᱫᱤᱱ ᱛᱮᱵᱚᱱ ᱧᱮᱞ ᱟᱠᱟᱟᱜᱼᱟ ᱟᱛᱳ ᱫᱤᱥᱚᱢ ᱨᱮ ᱟᱵᱚ ᱥᱟᱱᱛᱟᱲᱫᱚ ᱟᱹᱛᱩ ᱥᱩᱨ ᱠᱚᱲᱟᱼ ᱠᱩᱲᱤ ᱧᱮᱞ ᱠᱚᱢ ᱚᱞᱚᱜ ᱯᱟᱲᱦᱟᱣ ᱟᱠᱟᱱᱟ ᱟᱹᱰᱤ ᱜᱮᱠᱚ ᱵᱮᱠᱟᱨᱤᱛᱚ ᱠᱟᱱᱟ ᱚᱞᱚᱜ ᱯᱟᱲᱦᱟᱜ ᱠᱷᱚᱱᱟᱜ ᱠᱚ ᱵᱚᱧᱪᱤᱛᱚᱜ ᱠᱟᱱ ᱛᱟᱵᱚᱱᱟ ᱪᱤᱠᱟᱹᱭ ᱫᱟᱠᱚ ᱡᱟᱦᱟᱸ ᱠᱚᱨᱮ ᱯᱟᱛᱟ ᱪᱷᱟᱛᱟ ᱦᱩᱭᱩᱜ ᱠᱟᱱᱟ ᱰᱤᱡᱮ ᱰᱤᱡᱮ ᱞᱟᱜᱽᱲᱮ ᱮᱱᱮᱡ ᱚᱱᱟ ᱠᱚᱨᱮᱜ ᱜᱮ ᱟᱹᱰᱤ ᱡᱳᱨ ᱠᱚ ᱵᱮᱥᱛᱚᱜ ᱠᱟᱱᱟ ᱵᱟᱝ ᱥᱮ
ᱦᱮᱸ
ᱟᱫᱚ ᱚᱱᱛᱮ ᱰᱤᱡᱮ ᱞᱟᱜᱽᱲᱮ ᱮᱱᱮᱡ ᱠᱚ ᱦᱩᱭ ᱵᱟᱲᱟᱜ ᱜᱮᱭᱟ ᱥᱮ
ᱦᱩᱭ ᱫᱚ ᱦᱩᱭᱩᱜ ᱜᱮᱭᱟ ᱟᱞᱮ ᱥᱮᱫ ᱦᱚᱸ ᱚᱱᱠᱟᱟᱜᱮ ᱢᱮᱱᱟᱜ ᱠᱚᱣᱟ ᱢᱟᱱᱮ ᱚᱞᱚᱜ ᱯᱟᱲᱦᱟᱜ ᱨᱮᱫᱚ ᱟᱹᱰᱤ ᱦᱮᱸ
ᱦᱮᱸ ᱚᱱᱟ ᱦᱚ ᱠᱟᱛᱷᱟ ᱠᱟᱱ ᱜᱮᱭᱟ ᱧᱮᱞᱵᱟᱲᱟ ᱦᱩᱭ ᱠᱟᱱᱟ ᱟᱵᱚ ᱟ ᱟᱛᱳ ᱫᱤᱥᱚᱢ ᱨᱮᱜᱮ ᱵᱮᱥᱤ ᱟᱵᱚ ᱥᱟᱱᱛᱟᱲ ᱟᱛᱳ ᱨᱮ ᱠᱚᱲᱟᱠᱩᱲᱤ ᱧᱮᱞ ᱠᱟᱱᱟ ᱚᱱᱟ ᱚᱞᱚᱜ ᱯᱟᱲᱦᱟᱣ ᱠᱷᱚᱱᱟᱜ ᱮ ᱚᱱᱟ ᱯᱞᱚ ᱠᱷᱚᱱᱟᱜ ᱫᱚ ᱠᱟᱹᱴᱤᱡ ᱡᱳᱨ ᱠᱚ ᱵᱩᱡᱷᱟᱹᱣ ᱛᱚ ᱪᱮᱫ ᱪᱚᱝ ᱟᱫᱚ ᱠᱟᱹᱢᱤ ᱠᱚ ᱫᱟᱹᱲᱟ ᱦᱚᱭᱛᱳ ᱚᱞᱚᱜ ᱯᱟᱲᱦᱟᱣ ᱵᱟᱹᱜᱤ ᱠᱟᱫᱟᱭ ᱚᱲᱟᱜ ᱨᱮᱜᱮ ᱢᱮᱱᱟᱭᱟ ᱚᱱᱠᱟ ᱴᱚᱜᱚᱞ ᱴᱚᱜᱚᱞ ᱠᱚ ᱫᱟᱬᱟ ᱵᱟᱲᱟᱭᱮᱫᱼᱟ ᱚᱱᱠᱟ ᱠᱤ ᱢᱮᱱᱟᱜ ᱠᱚᱣᱟ ᱚᱱᱛᱮ
ᱦᱮᱱᱟᱜ ᱠᱚᱣᱟ ᱚᱱᱠᱟ ᱧᱩᱛᱩᱢ ᱛᱮᱫ ᱮ ᱚᱞᱚᱜ ᱠᱟᱱᱟ ᱚ ᱥᱠᱩᱞ ᱥᱮᱱ ᱠᱟᱛᱮᱫ ᱦᱚᱸ ᱢᱟᱱᱮ ᱢᱚᱡᱽ ᱛᱮ ᱵᱟᱭ ᱯᱟᱲᱦᱟᱜᱼᱟ ᱚᱲᱟᱜ ᱨᱮᱦᱚᱸ ᱢᱚᱸᱡᱽ ᱛᱮ ᱵᱟᱭ ᱯᱟᱲᱦᱟᱜᱼᱟ
ᱛᱤᱦᱤᱧ ᱜᱟᱯᱟ ᱢᱟ ᱠᱷᱟᱹᱞᱤ ᱢᱟᱱᱮ ᱤᱱᱥᱴᱟᱜᱨᱟᱢ ᱨᱮ ᱨᱤᱞᱥ ᱠᱚ ᱵᱮᱱᱟᱣ ᱵᱟᱲᱟᱭᱮᱫ ᱠᱟᱱ
ᱮᱠᱟᱞ ᱮᱠᱟᱞ ᱮᱠᱟᱞ
ᱟᱯᱮ ᱥᱮᱫᱚᱜ ᱟᱯᱮ
ᱦᱮᱸ ᱟᱞᱮ ᱱᱚᱱᱛᱮ ᱦᱚᱸ ᱱᱚᱝᱠᱟ ᱱᱚᱝᱠᱟ ᱫᱚ ᱚᱱᱮ ᱯᱨᱳᱜᱨᱟᱢ ᱠᱚ ᱦᱩᱭ ᱵᱟᱲᱟᱜ ᱜᱮᱭᱟ ᱛᱚ ᱟᱨ ᱧᱮᱞ ᱠᱟᱱᱟ ᱟᱹᱰᱤᱜᱮ ᱟᱹᱰᱤ ᱡᱟᱹᱥᱛᱤ ᱠᱟᱭ ᱛᱮᱜᱮ ᱧᱮᱞᱚᱜ ᱠᱟᱱᱟ ᱱᱚᱱᱛᱮ ᱯᱨᱳᱜᱨᱟᱢ ᱦᱩᱭ ᱠᱷᱟᱹᱛᱤᱨ ᱟᱫᱚ ᱚᱱᱛᱮ ᱠᱚᱲᱟ ᱠᱩᱲᱤ ᱠᱚᱫᱚ ᱟᱯᱱᱟᱨ ᱠᱷᱚᱱᱟᱜ ᱦᱩᱰᱤᱧ ᱜᱮᱭᱟ ᱠᱚ ᱩᱱᱠᱩ ᱠᱚ ᱧᱮᱞᱮᱫ ᱠᱟᱱᱟ ᱠᱚ ᱥᱮ ᱟᱱ ᱠᱚᱢ ᱠᱚᱸᱲᱟ ᱠᱚ ᱡᱮᱱᱟᱨᱮᱥᱮᱱ ᱠᱚ ᱡᱟᱦᱟᱸ ᱦᱤᱡᱩᱜ ᱠᱟᱱᱟ ᱠᱚ ᱩᱱᱠᱩ ᱧᱮᱞ ᱞᱮᱠᱷᱟᱱ ᱱᱤᱡᱮ ᱫᱚ ᱪᱮᱫᱟᱠ ᱵᱩᱡᱷᱟᱹᱜᱼᱟ ᱡᱮ ᱩᱱᱠᱩ ᱜᱤᱫᱽᱨᱟᱹ ᱟᱞᱮ ᱡᱟᱦᱟᱸ ᱚᱠᱛᱚ ᱞᱮ ᱛᱟᱦᱮᱸ ᱞᱮᱱᱟ ᱩᱱᱠᱛᱚ ᱦᱚᱭᱛᱚ ᱟᱞᱮ ᱚᱞᱚᱜ ᱯᱟᱲᱦᱟᱣ ᱞᱮ ᱪᱟᱞᱟᱜ ᱟᱵᱚᱣᱟᱜ ᱥᱮ ᱟᱭᱳ-ᱵᱟᱵᱟᱜ ᱠᱟᱛᱷᱟ ᱞᱮ ᱟᱡᱚᱢ ᱡᱟᱦᱟᱸ ᱱᱮᱛᱟᱨ ᱜᱤᱫᱽᱨᱟᱹ ᱟᱭᱳ-ᱵᱟᱵᱟᱜ ᱠᱟᱛᱷᱟ ᱫᱚ ᱵᱟᱝᱠᱚ ᱟᱸᱡᱚᱢ ᱜᱮ ᱟᱨ ᱱᱚᱱᱛᱮ ᱟᱠᱚ ᱢᱟᱹᱱᱢᱟᱹᱱᱤ ᱡᱟᱦᱟᱸ ᱠᱚᱠᱚ ᱢᱚᱱᱮ ᱚᱱᱟ ᱠᱚᱨᱟᱣᱮᱟ ᱵᱟᱝ ᱥᱮ?
ᱦᱮᱸ᱾
ᱟᱫᱚ ᱚᱱᱟ ᱵᱟᱠᱷᱨᱟᱛᱮ ᱪᱮᱫ ᱮᱢ ᱢᱮᱛᱟ ᱠᱚᱣᱟ ᱚᱱᱠᱟᱱ ᱢᱮᱱᱟᱜᱼᱟ? ᱠᱚᱟᱲ ᱠᱩᱲᱤ ᱠᱚᱫᱚ
ᱢᱮᱛᱟ ᱠᱚᱛᱮᱫ ᱚᱱᱠᱟ ᱫᱚ ᱢᱟᱱᱮ ᱵᱟᱝ ᱡᱚᱲᱽᱟᱣ ᱵᱟᱝ᱾ ᱟᱭᱳᱣᱟᱜ ᱠᱟᱛᱷᱟ ᱦᱚᱸ ᱟᱸᱡᱚᱢ ᱡᱟᱹᱨᱩᱲ ᱜᱮᱭᱟ᱾
ᱟᱫᱚ ᱚᱱᱠᱟ ᱡᱩᱫᱤ ᱵᱟᱢ ᱟᱸᱡᱚᱢᱟ ᱟᱣᱳ-ᱵᱟᱵᱟᱼᱜ ᱠᱟᱛᱷᱟ ᱛᱟᱦᱚᱞᱮ ᱚᱠᱣᱟ ᱮᱢ ᱟᱸᱡᱚᱢᱟ ᱵᱟᱝ ᱥᱮ? ᱟᱢᱫᱚ ᱦᱩᱰᱤᱧ ᱠᱷᱚᱱᱟᱜ ᱜᱮ ᱟᱭᱳᱼ ᱵᱟᱵᱟᱭ ᱥᱮᱬᱟᱼᱜ ᱢᱮᱭᱟᱭ ᱪᱚᱝ ᱧᱩᱧᱩ? ᱛᱟᱲᱟᱢ ᱟᱨ ᱱᱤᱛᱚᱜ ᱟᱢ ᱛᱟᱲᱟᱢᱮᱢ ᱥᱮᱬᱟ ᱠᱮᱫ ᱠᱷᱟᱱ
ᱟᱫᱚ ᱚᱱᱮ ᱠᱟᱛᱷᱟ ᱨᱮ ᱵᱟᱹᱱᱩᱜ ᱟᱥᱮ ᱢᱮᱱᱟᱜ ᱟᱥᱮ ᱡᱮ ᱡᱚᱠᱷᱚᱱ ᱢᱤᱫᱴᱟ. ᱝ ᱪᱮᱸᱬᱮ ᱡᱚᱢ ᱵᱟᱭ ᱵᱟᱲᱟᱭ ᱛᱟᱦᱮᱸᱫ ᱩᱰᱟᱹᱣ ᱵᱟᱭ ᱵᱟᱲᱟᱭ ᱛᱟᱦᱮᱸᱫ᱾ ᱩᱱᱤ ᱫᱚ ᱪᱮᱸᱬᱮ ᱡᱟ. ᱛ ᱛᱮᱵᱚᱱ ᱧᱮᱞ ᱟᱠᱟᱜᱼᱟ ᱥᱮ ᱡᱮ ᱵᱟᱭ ᱵᱟᱲᱟᱭ ᱛᱮ ᱛᱚᱠᱷᱚᱱ ᱫᱚ ᱡᱚᱢ ᱧᱩ ᱭᱮᱟᱢ ᱟᱭᱳ- ᱵᱟᱵᱟ ᱠᱤᱱ ᱮᱢ ᱠᱮᱭᱟ ᱢᱚᱪᱟ ᱨᱮ ᱦᱮᱸ ᱥᱮ ᱟᱨ ᱡᱚᱠᱷᱚᱱ ᱜᱮ ᱩᱰᱟᱹᱣ ᱮ ᱥᱮᱬᱟ ᱠᱮᱟᱜ-ᱟ ᱵᱮᱥ ᱟᱭᱳ ᱵᱟᱵᱟ ᱵᱟᱹᱜᱤ ᱠᱟᱛᱮ ᱩᱰᱟᱹᱣ ᱮᱱᱟᱭ ᱯᱷᱩᱨ ᱠᱚ ᱨᱮ᱾ ᱧᱮᱞ ᱟᱠᱟᱫ ᱠᱚᱣᱟᱜ ᱥᱮ ᱪᱮᱸᱬᱮ ᱠᱚ ᱪᱤᱛᱨᱟ. ᱨᱮ?
ᱚᱞ ᱪᱤᱠᱤ ᱫᱚ ᱟᱹᱰᱤ ᱡᱩᱫᱟᱹ ᱦᱩᱭ ᱮᱱᱟ ᱟᱞᱮ ᱥᱮᱫ ᱫᱚ᱾ ᱚᱱᱠᱟ ᱢᱟᱱᱮ ᱯᱟᱲᱦᱟᱣᱮᱫ ᱠᱚ ᱛᱟᱦᱮᱸ ᱱᱟᱭ ᱢᱤᱫᱴᱟ. ᱝ ᱦᱚᱲ᱾
ᱟᱫᱚ ᱵᱚᱞᱮ ᱦᱚᱲ ᱵᱚᱞᱮ ᱠᱚ ᱵᱤᱨᱚᱫ ᱮᱫᱟ᱾
ᱟᱫᱚ ᱚᱱᱟᱛᱮ ᱩᱱᱤ ᱦᱚᱸ ᱱᱤᱛᱮ ᱵᱷᱟᱜᱟᱣ ᱮᱱᱟ᱾
ᱟᱪᱪᱷᱟ ᱟᱪᱪᱷᱟ ᱟᱪᱪᱷᱟᱻ ᱟᱫᱚ ᱟᱢ ᱪᱮᱫ ᱞᱮᱠᱟ ᱢᱟᱱᱮ ᱚᱞ ᱪᱤᱠᱤ ᱠᱚᱢ ᱠᱩᱥᱤᱭᱟᱜ ᱠᱟᱱᱟ ᱥᱮ ᱵᱟᱝ ᱚᱠᱟ ᱞᱮᱠᱟ?
ᱚᱞ ᱚᱞ ᱪᱤᱠᱤ ᱫᱩᱧ ᱠᱩᱥᱤᱭᱟᱜ ᱠᱟᱱ ᱜᱮᱭᱟ ᱢᱟᱱᱮ ᱟᱨ ᱤᱧ ᱦᱚᱸ ᱢᱟᱱᱮ ᱵᱟᱹᱧ ᱵᱟᱰᱟᱭᱟ ᱚᱞ ᱪᱤᱠᱤ ᱛᱮ ᱢᱟᱱᱮ ᱤᱧᱟᱹᱜ ᱧᱩᱛᱩᱢ ᱦᱚᱸ ᱥᱮ ᱵᱟᱹᱧ ᱚᱞ ᱫᱟᱲᱮᱭᱟᱜᱼᱟ᱾
ᱟᱪᱪᱷᱟ ᱟᱪᱪᱷᱟ ᱟᱪᱷᱟ ᱟᱹᱰᱤ ᱱᱟᱯᱟᱭ ᱱᱚᱜᱚᱭ ᱵᱤᱱ ᱦᱮᱸ ᱱᱚᱜᱼᱚᱭ ᱵᱚᱱ ᱧᱟᱯᱟᱢ ᱟᱠᱟᱱᱟ᱾ ᱦᱮᱸ ᱦᱮᱸ ᱥᱮᱬᱟ ᱵᱟᱹᱱᱩᱜᱼᱟ ᱠᱚᱱᱚ ᱵᱮᱯᱟᱨ ᱵᱟᱹᱱᱩᱜᱼᱟ᱾ ᱱᱚᱣᱟ ᱫᱚ ᱵᱟᱲᱟᱭ ᱟᱵᱚᱱ ᱡᱮ ᱢᱤᱫᱴᱟᱝ ᱢᱟᱹᱱᱢᱤ ᱥᱮ ᱩᱱᱤ ᱫᱚ ᱦᱟᱸᱜ ᱦᱩᱰᱤᱧ ᱠᱷᱚᱱᱟᱜ ᱫᱚ ᱵᱟᱭ ᱥᱮᱬᱟ ᱟᱹᱜᱩᱭᱟ᱾ ᱩᱱᱤ ᱫᱚ ᱡᱟᱦᱟᱸᱭ ᱠᱷᱚᱱᱟᱜ ᱪᱮᱫ ᱠᱟᱛᱮ ᱜᱮ ᱥᱮᱬᱟᱭᱟᱭ᱾ ᱚᱵᱚᱥᱚᱭ ᱦᱚᱭ ᱛᱚ ᱟᱯᱮ ᱚᱱᱛᱮ ᱨᱮ ᱚᱱᱟ ᱪᱚᱨᱪᱟ ᱵᱟᱹᱱᱩᱜ ᱟᱠᱟᱫᱟ᱾ ᱚᱱᱟ ᱟᱫᱚ ᱦᱚᱜᱼᱚᱭ ᱡᱮᱢ ᱞᱟᱹᱭ ᱠᱮᱜᱼᱟ ᱡᱮᱢᱚᱱ ᱯᱮ ᱚᱱᱟ ᱫᱷᱟᱨᱮ ᱠᱚ ᱵᱤᱨᱩᱫ ᱚᱪᱚᱮᱟ ᱛᱚ ᱥᱮᱬᱟ ᱨᱮᱱᱟᱜ ᱤᱪᱪᱷᱟᱹ ᱫᱚ ᱢᱮᱱᱟᱜ ᱟᱠᱟᱫᱟ ᱱᱤᱛᱚᱜ?
ᱤᱪᱪᱷᱟ ᱫᱚ ᱢᱮᱱᱟᱜ ᱜᱮᱭᱟ᱾
ᱟᱪᱪᱷᱟ ᱾ᱟᱫᱚ ᱵᱚᱱ ᱧᱮᱞᱮᱜ ᱜᱮᱭᱟ ᱱᱚᱜᱼᱚᱭ ᱡᱮᱢᱚᱱ ᱛᱮᱦᱮᱱ ᱱᱚᱣᱟ ᱠᱚ ᱨᱮ ᱵᱚᱱ ᱠᱟᱹᱢᱤᱭᱮᱜᱼᱟ ᱱᱚᱣᱟ ᱫᱚ ᱮᱠᱢᱟᱛᱨᱚ ᱪᱮᱫ ᱠᱷᱟᱹᱛᱤᱨ ᱚᱱᱟ ᱠᱷᱟᱹᱛᱤᱨ ᱜᱮ ᱡᱩᱫᱤ ᱟᱵᱚ ᱚᱱᱟ ᱟᱵᱚᱣᱟᱜ ᱥᱟᱱᱛᱟᱲᱤ ᱯᱟᱹᱨᱥᱤ ᱛᱮ ᱥᱮ ᱟᱵᱚᱣᱟᱜ ᱮᱴᱟᱜ-ᱮᱴᱟᱜ ᱵᱚᱱ ᱧᱮᱞ ᱟᱠᱟᱫᱟ ᱮᱴᱟᱜ ᱦᱚᱲᱟᱜ ᱯᱟᱹᱨᱥᱤ ᱢᱮᱱᱟᱜ ᱟᱠᱟᱫᱟ᱾ ᱩᱱᱠᱩᱣᱟᱜ ᱪᱤᱠᱤ ᱢᱮᱱᱟᱜ ᱟᱠᱟᱫᱟ᱾ ᱟᱵᱚᱣᱟᱜ ᱪᱮᱫᱟᱜ ᱟᱵᱚᱣᱟᱜ ᱯᱟᱹᱨᱥᱤ ᱟᱵᱚ ᱵᱟᱵᱚᱱ ᱫᱩᱞᱟᱹᱲᱟᱜᱼᱟ ᱥᱮ ᱵᱟᱝ ᱜᱚᱝᱠᱮ?
ᱟᱵᱚᱣᱟᱜ ᱢᱟᱱᱮ ᱟᱵᱚᱣᱟᱜ ᱵᱷᱟᱥᱟ ᱵᱟᱢ ᱪᱮᱫ ᱞᱮᱠᱷᱟᱜ ᱫᱚ ᱟᱵᱚᱣᱟᱜ
ᱵᱟᱢ ᱞᱟᱦᱟ ᱫᱟᱲᱮᱭᱟᱜᱼᱟ ᱱᱚᱣᱟ ᱥᱟᱵᱷᱟᱵᱤᱠ ᱠᱟᱱᱟ ᱟᱵᱚ ᱱᱤᱛ ᱫᱚ ᱮᱴᱟᱜ ᱮᱴᱟᱜ ᱜᱟᱛᱟᱠ ᱨᱮᱱ ᱡᱟᱦᱟᱸ ᱛᱤᱱᱟᱹᱜ ᱟᱠᱚᱣᱟᱜ ᱯᱟᱹᱨᱥᱤ ᱛᱮᱠᱚ ᱚᱞᱚᱜ ᱯᱟᱲᱦᱟᱜ ᱠᱟᱱᱟ ᱩᱱᱠᱩ ᱧᱮᱞ ᱠᱚ ᱵᱚᱱ ᱵᱷᱟᱜᱮ ᱵᱷᱟᱜᱮ ᱴᱷᱟᱶ ᱠᱚ ᱥᱮᱴᱮᱨ ᱟᱠᱟᱱᱟ ᱵᱷᱟᱜᱮ ᱵᱷᱟᱜᱮ ᱚᱸᱰᱮ ᱢᱟᱹᱱ ᱠᱚ ᱧᱟᱢ ᱠᱟᱜᱼᱟ ᱵᱟᱝ ᱥᱮ
ᱛᱟᱦᱚᱸ ᱞᱮ ᱟᱵᱚ ᱡᱩᱫᱤ ᱟᱵᱚᱣᱟᱜ ᱱᱤᱡᱮᱨᱟᱜ ᱯᱟᱹᱨᱥᱤ ᱡᱩᱫᱤ ᱵᱟᱢ ᱥᱮᱬᱟᱭᱟ ᱛᱟᱦᱚᱸ ᱞᱮ ᱪᱮᱠᱟ ᱞᱮᱠᱟᱛᱮ ᱦᱳᱭᱳᱜᱼᱟ ᱵᱟᱝ
ᱦᱩᱸ ᱦᱩᱸ
ᱟᱪᱪᱷᱟ ᱛᱟᱦᱚᱸ ᱞᱮ ᱚᱱᱛᱮ ᱚᱞ ᱪᱤᱠᱤ ᱱᱟᱜ ᱫᱚ ᱟᱹᱰᱤᱜᱮ ᱤᱭᱟᱹ ᱢᱮᱱᱟᱜ ᱟᱠᱟᱫᱟ ᱵᱟᱝ ᱪᱚᱨᱪᱟ ᱩᱱᱟᱹᱜ ᱵᱟᱹᱱᱩᱜ ᱟᱠᱟᱫᱟ ᱵᱟᱝ
ᱚᱱᱛᱮ ᱚᱞ ᱪᱤᱠᱤ ᱱᱟᱜ ᱪᱚᱨᱪᱟ ᱫᱚ ᱮᱠᱷᱚᱱ ᱫᱚ ᱵᱟᱹᱱᱩᱜ ᱟᱠᱟᱫᱟ
ᱩᱸ ᱦᱩᱸᱜ ᱵᱟᱹᱱᱩᱜᱼᱟ
ᱟᱪᱪᱷᱟ ᱟᱪᱪᱷᱟ ᱥᱮᱬᱟ ᱨᱮᱱᱟᱜ ᱤᱪᱪᱷᱟᱹ ᱫᱚ ᱢᱮᱱᱟᱜᱼᱟ ᱛᱟᱦᱚᱞᱮ ᱱᱚᱜᱼᱚᱭᱵᱚᱱ ᱧᱟᱯᱟᱢ ᱟᱠᱟᱱᱟ ᱟᱨ ᱱᱚᱝᱠᱟᱟᱜᱮ ᱨᱚᱯᱚᱲ ᱜᱮᱭᱟᱵᱚᱱ ᱚᱵᱚᱥᱥᱳᱭ ᱱᱚᱣᱟ ᱚᱞᱪᱤᱠᱤ ᱦ ᱪᱮᱫ ᱦᱚᱪᱚ ᱨᱮᱱᱟᱜ ᱱᱤᱡᱮᱨᱟᱜ ᱦᱚᱸ ᱢᱤᱫᱴᱟᱝ ᱫᱟᱭᱤᱛᱛᱚ ᱠᱟᱱᱟ ᱡᱮ ᱵᱟᱝ ᱟᱵᱚᱨᱮᱱ ᱥᱟᱱᱛᱟᱲ ᱡᱟᱦᱟᱸᱭ ᱜᱮ ᱪᱮᱫ ᱥᱟᱱᱟᱭᱮᱭᱟ ᱤᱧᱟᱹᱜ ᱤᱧᱟᱹᱜ ᱤᱪᱪᱷᱟᱹ ᱢᱮᱱᱟᱜᱼᱟ ᱡᱮ ᱩᱱᱤ ᱫᱚᱧ ᱪᱮᱫ ᱟᱭᱟ ᱢᱟᱱᱮ ᱟᱭᱟᱜ ᱤᱪᱪᱷᱟᱹ ᱢᱮᱱᱟᱜ ᱛᱟᱭᱟ ᱟᱨ ᱡᱟᱦᱟᱸᱭ ᱟᱜ ᱤᱪᱷᱟ ᱵᱟᱱᱩᱜ-ᱟ ᱛᱟᱭᱟ ᱟᱨ ᱡᱳᱨ ᱠᱟᱛᱮ ᱫᱚ ᱩᱱᱤ ᱫᱚ ᱚᱱᱟ ᱚᱱᱟᱨ ᱪᱚᱛᱚ ᱵᱟᱝ ᱥᱚᱢᱵᱷᱚᱵ ᱵᱟᱝ
ᱦᱮᱸ
ᱜᱚᱢᱠᱮ ᱚᱱᱛᱮ ᱡᱟᱦᱟᱸ ᱦᱩᱲᱩ ᱠᱚᱫᱚ ᱪᱮᱫᱞᱠᱟ ᱢᱟᱱᱮ ᱵᱚᱪᱷᱚᱨ ᱨᱮ ᱵᱟᱨ ᱫᱷᱟᱣ ᱪᱟᱥ ᱦᱩᱭᱩᱜ ᱜᱮᱭᱟ ᱥᱮ ᱢᱤᱫ ᱫᱷᱟᱣ
ᱦᱩᱲᱩ ᱠᱚᱫᱚ ᱢᱟᱱᱮ ᱚᱠᱟ ᱥᱮᱫ ᱢᱟᱱᱮ ᱫᱟᱜ ᱤᱱᱟᱹ ᱴᱟᱭᱤᱢ ᱧᱟᱢᱚᱜᱼᱟ ᱚᱱᱛᱮ ᱫᱚ ᱵᱟᱨᱫᱢ ᱠᱚ ᱪᱟᱥᱟ ᱟᱨ ᱚᱠᱟ ᱠᱚᱥᱮᱫ ᱫᱟᱜ ᱢᱟᱱᱮ ᱠᱚᱢ ᱛᱮ ᱫᱚ ᱢᱤᱫ ᱫᱚᱢ ᱠᱚ ᱪᱟᱥᱟ
ᱟᱪᱪᱷᱟ ᱟᱪᱪᱷᱟ ᱚ ᱟᱞᱮ ᱚᱱᱛᱮ ᱡᱟᱦᱟᱸ ᱦᱚᱲᱩ ᱪᱟᱥ ᱠᱚᱣᱟ ᱟᱨᱠᱤ ᱟᱞᱮᱚ ᱱᱚᱜ ᱵᱚᱪᱷᱚᱨ ᱨᱮᱫᱚ ᱵᱟᱫᱷᱟᱣ ᱜᱮᱞᱮ ᱪᱟᱥ ᱜᱮ ᱱᱚᱦᱚᱭ ᱵᱚᱨᱥᱟ ᱦᱮᱡ ᱟᱠᱟᱱᱟ ᱤᱭᱟᱹ ᱟᱥᱟᱲ ᱵᱚᱸᱜᱟ ᱫᱟᱜ ᱤᱫᱤᱱ ᱛᱚᱠᱷᱚᱱ ᱦᱚᱞᱮ ᱪᱟᱥ ᱜᱮᱭᱟ ᱥᱮᱨᱢᱟ ᱡᱟᱹᱲᱤ ᱪᱟᱜ ᱩᱱᱟᱹᱜ ᱵᱟᱝ ᱞᱟᱜᱟᱜᱼᱟ ᱛᱟᱯᱚᱨᱮ ᱟᱨ ᱢᱤᱫᱴᱟᱝ ᱢᱮᱱᱟᱜ ᱠᱟᱫᱟ ᱫᱷᱚᱨᱚᱱ ᱨᱮ ᱫᱷᱚᱨᱚᱱ ᱨᱮᱦᱚᱸ ᱞᱮ ᱪᱟᱥᱼᱟ ᱟᱫᱚ ᱟᱞᱮᱚ ᱢᱤᱱᱤ ᱥᱤᱞᱤᱯ ᱠᱚ ᱢᱮᱱᱟᱜ ᱠᱟᱫᱟ ᱛᱚ ᱠᱷᱮᱛ ᱠᱚᱨᱮ ᱦᱮᱸ ᱟᱫᱚ ᱫᱟᱜ ᱨᱮᱱᱟᱜ ᱫᱚ ᱥᱚᱢᱚᱥᱥᱟ ᱫᱚ ᱵᱟᱝ ᱦᱩᱭᱩᱜ ᱜᱮᱭᱟ ᱚᱱᱛᱮ ᱚᱱᱠᱟ ᱢᱤᱱᱤ ᱠᱚ ᱢᱮᱱᱟᱜ ᱟᱥᱮ ᱵᱟᱝ
ᱦᱮᱸ
ᱚᱱᱛᱮ ᱢᱤᱱᱤ ᱠᱚ ᱢᱮᱱᱟᱜᱼᱟ ᱥᱮ ᱵᱟᱝ
ᱵᱟᱹᱱᱩᱜᱼᱟ ᱡᱟᱭᱜᱟ ᱡᱟᱭᱜᱟᱛᱮ ᱢᱮᱱᱟᱜᱼᱟ
ᱟᱪᱪᱷᱟ ᱪᱷᱟ ᱚᱱᱮ ᱚᱱᱠᱟ ᱯᱩᱠᱷᱨᱤ ᱠᱚ ᱥᱮ ᱜᱟᱹᱰᱤᱭᱟᱜ ᱠᱚ ᱢᱟᱱᱮ ᱠᱟ ᱱᱟᱞᱟ ᱠᱚ ᱚᱱᱠᱟ ᱥᱮ ᱜᱟᱰᱟ ᱠᱚ ᱚᱱᱠᱟ ᱥᱩᱨ ᱥᱩᱯᱩᱨ ᱢᱮᱱᱟᱜᱼᱟ ᱟᱯᱮ ᱥᱩᱨ ᱥᱩᱯᱩᱨ ᱨᱮ
ᱟᱞᱮ ᱥᱩᱨ ᱨᱮᱫᱚ ᱢᱮᱱᱟᱜ ᱜᱮᱭᱟ ᱵᱳᱨᱤᱜ ᱠᱚᱠᱚ ᱵᱟᱹᱭᱥᱟᱹᱣ ᱠᱟᱫᱟ ᱵᱟᱝ
ᱟᱪᱪᱷᱟ ᱟᱪᱪᱷᱟ ᱛᱟᱦᱚᱞᱮ ᱛᱚ ᱫᱷᱚᱨᱚᱱ ᱦᱚᱸ ᱡᱟᱹᱱᱤᱡ ᱪᱚᱝ ᱯᱮ ᱪᱟᱥ ᱜᱮᱭᱟ ᱥᱮ
ᱦᱩᱸ ᱪᱟᱥ ᱛᱚᱞᱮ ᱪᱟᱥ ᱜᱮᱭᱟ
ᱫᱟᱜ ᱛᱤᱱᱟᱹᱜ ᱥᱟᱜᱤᱧ ᱪᱟᱞᱟᱜᱼᱟ ᱚᱱᱠᱟ ᱵᱟᱝ ᱦᱩᱲᱩ ᱪᱟᱥᱵᱟᱫ ᱛᱮ ᱟᱨᱚ
ᱤᱧᱦᱚᱸ ᱵᱚᱞᱮ ᱤᱭᱟᱹ ᱰᱤᱥᱮᱢᱵᱚᱨ ᱜᱟᱱ ᱠᱟᱛᱮᱫ ᱡᱷᱟᱲᱠᱷᱚᱸᱰ ᱪᱟᱞᱟᱜ ᱤᱧ ᱜᱚᱴᱟᱣ ᱠᱟᱫᱟ ᱱᱤᱭᱟᱹ ᱵᱟᱨ
ᱟᱪᱪᱷᱟ ᱟᱪᱪᱷᱟ ᱟᱪᱷᱟᱷᱟ ᱟᱨ ᱪᱮᱫ ᱤᱭᱟᱹᱛᱮ ᱦᱟᱸᱜ ᱟᱫᱚ ᱟᱪᱪᱷᱟ ᱟᱪᱪᱷᱟ ᱚ ᱪᱮᱫ ᱡᱟᱦᱟᱱᱟᱜ ᱠᱟᱹᱢᱤ ᱢᱮᱱᱟᱜᱼᱟ ᱥᱮ ᱟᱠᱟ ᱞᱮᱠᱟ
ᱠᱟᱹᱢᱤ ᱫᱚ ᱚᱱᱛᱮ ᱨᱮ ᱫᱮᱣᱜᱷᱚᱨ ᱛᱟᱦᱮᱸ ᱠᱟᱱᱟ ᱧᱮᱞ ᱧᱮᱞ ᱠᱟᱫᱟᱢ ᱥᱮ ᱵᱟᱝ
ᱦᱮᱸ ᱦᱮᱸ ᱟᱸᱡᱚᱢ ᱦᱩᱭ ᱟᱠᱟᱱᱟ
ᱦᱳᱭ ᱚᱸᱰᱮᱜᱮ ᱪᱟᱞᱟᱜ ᱡᱟᱹᱨᱩᱲ ᱛᱟᱦᱮᱸ ᱠᱟᱱᱟ
ᱟᱪᱪᱷᱟ ᱟᱪᱪᱷᱟᱷᱟ ᱵᱮᱥ ᱟᱹᱰᱤ ᱱᱟᱯᱟᱭ ᱟᱫᱚ ᱱᱮᱚ ᱚᱱᱠᱟ ᱪᱟᱞᱟᱣ ᱦᱩᱭ ᱞᱮᱱ ᱜᱮᱭᱟ ᱢᱤᱫ ᱫᱷᱟᱣ ᱟᱫᱚ ᱚᱱᱟ ᱫᱚ ᱦᱩᱭᱩᱜ ᱠᱟᱱᱟ ᱫᱩ ᱦᱟᱡᱟᱨ ᱯᱚᱸᱪᱤᱥ ᱥᱮᱫ ᱛᱮ ᱪᱟᱞᱟᱣ ᱦᱩᱭ ᱞᱮᱱ ᱛᱟᱦᱮᱸ ᱦᱮᱸᱥᱮ ᱟᱫᱚ ᱪᱟᱞᱟᱣ ᱠᱟᱛᱮᱫ ᱠᱟᱹᱢᱤ ᱛᱟᱦᱮᱞᱮᱱᱟ ᱢᱤᱫᱴᱟᱝ ᱚᱱᱠᱟ ᱦᱩᱞ ᱢᱟᱦᱟ ᱚᱠᱛᱚᱨ ᱨᱮ ᱚᱱᱠᱟ ᱢᱤᱫᱴᱟᱱ ᱤᱭᱟᱹ ᱛᱟᱦᱮᱸ ᱞᱮᱱᱟ ᱠᱚᱱᱯᱷᱟᱨᱮᱱᱥ ᱚᱱᱟ ᱯᱨᱳᱜᱨᱟᱢ ᱨᱮ ᱥᱮᱴᱮᱨ ᱦᱩᱭ ᱞᱮᱱ ᱛᱟᱦᱮᱸᱱᱟ ᱟᱫᱚ ᱚᱱᱟ ᱥᱮ ᱟᱹᱰᱤ ᱠᱤᱪᱷᱩ ᱢᱟᱱᱟᱣ ᱦᱩᱭᱱᱟ ᱟᱹᱰᱤ ᱠᱤᱪᱷᱩ ᱠᱟᱛᱷᱟ ᱠᱚ ᱨᱚᱲ ᱨᱚᱯᱚᱲ ᱜᱮᱭᱟ ᱠᱚ ᱟᱹᱰᱤ ᱢᱚᱸᱡᱽ ᱵᱩᱡᱷᱟᱹᱣ ᱮᱱᱟ ᱟᱫᱚ ᱱᱤᱭᱟᱹ ᱚᱠᱛᱚ ᱨᱮ ᱦᱚᱭᱛᱳ ᱪᱮᱫ ᱞᱮᱠᱟ ᱚᱠᱚᱛ ᱧᱟᱢᱚᱜ ᱠᱟᱱᱟ ᱥᱮ ᱵᱟᱝ ᱵᱟᱝᱠᱷᱟᱱ ᱪᱟᱞᱟᱜ ᱦᱳᱭᱳᱜᱟ ᱟᱨ ᱜᱚᱢᱠᱮ ᱛᱟᱦᱚᱞᱮ ᱱᱚᱛᱮ ᱥᱚᱵᱡᱤ ᱠᱚ ᱪᱟᱥ ᱦᱩᱭᱩᱜ ᱟ ᱥᱮ ᱵᱟᱝ
ᱥᱚᱵᱡᱤ ᱦᱩᱭᱩᱜ ᱜᱮᱭᱟ ᱦᱩᱭ ᱥᱟᱢ ᱠᱚᱞᱮ ᱪᱟᱥ ᱜᱮᱭᱟ
ᱱᱤᱭᱟᱹ ᱚᱠᱛᱚ ᱨᱮ ᱚᱱᱠᱟ ᱯᱮ ᱪᱟᱥᱟ ᱥᱮ ᱵᱟᱝ
ᱱᱤᱭᱟᱹ ᱚᱠᱛᱚ ᱢᱟᱱᱮ ᱚᱱᱠᱟ ᱜᱷᱟᱸᱜᱨᱟ ᱠᱚ ᱪᱟᱥ ᱜᱮᱭᱟ ᱟᱫᱚ ᱤᱧ ᱢᱟ ᱚᱲᱟᱜ ᱨᱮ ᱵᱟᱝᱠᱚ ᱪᱥᱤᱜ ᱠᱟᱱ ᱵᱟᱝ ᱫᱚ ᱵᱟᱝ ᱚᱱᱟ ᱢᱚᱱᱮ ᱤᱧ ᱥᱟᱤᱴ ᱨᱮ ᱥᱟᱭᱤᱴ ᱨᱮ ᱢᱤᱱᱟᱹᱧᱟ ᱵᱟᱝ ᱮᱛᱮ ᱯᱟᱲᱦᱟᱜ ᱤᱧ ᱦᱮᱡ ᱟᱠᱟᱱᱟ ᱴᱟᱣᱩᱱ ᱥᱮᱫ
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱚ ᱟᱪᱪᱷᱟ ᱵᱟᱝ ᱚᱞᱚᱜ ᱚᱞᱚᱜ ᱯᱟᱲᱦᱟᱣ ᱫᱚ ᱚᱱᱠᱟᱱ ᱜᱮᱭᱟ ᱟᱵᱚ ᱟᱵᱚ ᱡᱩᱫᱤ ᱵᱚᱱ ᱧᱮᱞᱟ ᱟᱹᱛᱩᱳ ᱫᱤᱥᱚᱢ ᱨᱮ ᱫᱛᱮᱫ ᱚᱞᱚᱜ ᱯᱟᱲᱦᱟᱜ ᱵᱟᱝ ᱦᱩᱭᱩᱜᱼᱟ ᱚᱱᱠᱟ ᱫᱚ ᱵᱟᱹᱧ ᱧᱟ ᱦᱩᱭᱩᱜᱼᱟ ᱟᱫᱚ ᱚᱱᱰᱮ ᱢᱤᱫᱴᱟᱝ ᱟᱛᱳ ᱨᱮ ᱛᱟᱦᱮᱸ ᱠᱟᱛᱮ ᱡᱟᱦᱟᱸ ᱢᱤᱫᱴᱟᱝ ᱚᱸᱰᱮᱱᱟᱜ ᱚᱸᱰᱮᱱᱟᱜ ᱞᱟᱭᱚᱝ ᱥᱮ ᱯᱚᱨᱤᱵᱮᱥ ᱧᱮᱞ ᱠᱟᱛᱮᱜ ᱜᱮ ᱢᱤᱫᱴᱟᱝ ᱚᱞᱚᱜ ᱯᱟᱲᱦᱟᱜ ᱨᱮᱱᱟᱜ ᱟᱹᱰᱤ ᱢᱟᱨᱟᱝ ᱢᱤᱫᱴᱟᱝ ᱤᱭᱟᱹ ᱢᱮᱱᱟᱜ ᱟᱠᱟᱫᱟ ᱱᱚᱟᱨ ᱨᱮ ᱦᱮᱸ ᱥᱮ ᱟᱨ ᱡᱩᱫᱤ ᱵᱷᱟᱜᱮ ᱚᱲᱟᱜ ᱨᱮ ᱥᱮ ᱵᱷᱟᱜᱮ ᱚᱱᱟ ᱯᱚᱨᱤᱵᱮᱥ ᱠᱚ ᱛᱟᱦᱮᱱᱟ ᱛᱟᱦᱚᱞᱮ ᱠᱚᱞᱟ ᱨᱮᱱᱟᱜ ᱚᱱᱠᱟ ᱥᱚᱢᱚᱥᱥᱟ ᱵᱟᱝ ᱦᱩᱭᱩᱜᱼᱟ ᱵᱟᱝ
ᱦᱮᱸ
ᱚᱞᱚᱜ ᱯᱟᱲᱦᱟᱜ ᱞᱟᱹᱜᱤᱫ ᱠᱤᱱᱛᱩ ᱵᱷᱟᱜᱤ ᱡᱟᱭᱜᱟ ᱫᱚᱨᱠᱟᱨᱟ ᱵᱷᱟᱜᱮ ᱴᱷᱟᱶ ᱦᱚᱸ ᱫᱚᱨᱠᱟᱨᱟ ᱪᱮᱫᱟᱜ ᱵᱟᱝ ᱟ ᱡᱩᱫᱤ ᱡᱟᱦᱟᱸᱨᱮ ᱫᱚᱢᱮ ᱠᱚ ᱠᱳᱩᱞᱞᱮᱫᱼᱟ ᱟᱢ ᱚᱸᱰᱮ ᱚᱞᱚᱜ ᱯᱟᱲᱦᱟᱜ ᱥᱚᱢᱵᱷᱚᱵ ᱵᱟ ᱵᱟᱝ ᱥᱚᱢᱵᱷᱚᱵᱚᱜᱼᱟ
ᱦᱮᱸ
ᱚᱱᱟ ᱞᱟᱹᱜᱤᱫ ᱚᱞᱚᱜ ᱯᱟᱲᱦᱟᱣ ᱨᱮᱜᱮ ᱵᱷᱟᱜᱮ ᱢᱤᱫᱴᱮᱱ ᱴᱷᱟᱶ ᱫᱚᱨᱠᱟᱨ ᱵᱟᱦᱮᱚᱱᱚᱟᱹᱦ ᱴᱟᱣᱩᱱ ᱥᱮᱫ ᱜᱮ ᱦᱩᱭ ᱟᱠᱟᱱᱟ ᱵᱟᱝ
ᱦᱮᱸ ᱟ. ᱛᱩ ᱫᱤᱥᱚᱢ ᱨᱮ ᱢᱟᱱᱮ
ᱜᱤᱫᱽᱨᱟᱹ ᱠᱚᱦᱚᱸ ᱢᱟᱱᱮ ᱚᱱᱠᱟ ᱟᱞᱮ ᱥᱮᱫ ᱢᱟ ᱟᱹᱰᱤ ᱯᱟᱞᱛᱩ ᱯᱟᱞᱚᱩ ᱪᱚᱴᱷᱤ ᱠᱚ ᱧᱩᱭᱟ
ᱚ ᱟᱪᱪᱷᱟ ᱦᱮᱸ ᱦᱮᱸ ᱱᱚᱣᱟ ᱫᱚ ᱥᱩᱫᱷᱩ ᱟᱯᱮ ᱚᱱᱛᱮ ᱨᱮᱫᱚ ᱵᱟᱝ ᱟᱞᱮ ᱱᱚᱱᱛᱮ ᱨᱮ ᱦᱚ ᱱᱚᱣᱟ ᱫᱚ ᱧᱮᱞᱚᱜ ᱠᱟᱱᱟ ᱟᱨ ᱞᱟᱦᱟ ᱛᱮᱫᱚ ᱟᱵᱚ ᱦᱮᱸ ᱞᱟᱹᱭ ᱵᱮᱱ
ᱟᱫ ᱠᱟᱹᱴᱤᱡ ᱠᱟᱹᱴᱤᱡ ᱜᱤᱫᱽᱨᱟᱹᱢ ᱧᱮᱞ ᱠᱚᱣᱟ
ᱪᱮᱫ ᱞᱮᱵᱤᱱ
ᱟᱞᱮ ᱥᱮᱫ ᱦᱚᱸ ᱢᱟᱱᱮ ᱚᱱᱠᱟ ᱠᱟᱹᱴᱤᱡ ᱠᱟᱹᱴᱤᱡ ᱜᱤᱫᱽᱨᱟᱹ ᱦᱟᱺᱰᱤ ᱧᱩ ᱪᱩᱴᱤ ᱧᱩ
ᱦᱮᱸ ᱱᱚᱣᱟ ᱫᱚ ᱧᱮᱞᱚᱜ ᱠᱟᱱᱟ ᱛᱚ ᱧᱮᱞᱚᱜ ᱠᱟᱱᱟ ᱵᱟᱝ ᱨᱮᱱᱟᱜ ᱪᱮᱫ ᱵᱟᱹᱱᱩᱜᱼᱟ ᱟᱫᱚ ᱟᱵᱚ ᱡᱟᱦᱟᱸ ᱚᱠᱛᱚ ᱨᱮᱵᱚᱱ ᱛᱟᱦᱮᱸ ᱞᱮᱱᱟ ᱦᱩᱰᱤᱧ ᱩᱱ ᱚᱠᱛᱚ ᱨᱮᱵᱚᱱ ᱧᱮᱞ ᱠᱟᱜᱼᱟ ᱡᱮ ᱡᱟᱦᱟᱸᱭ ᱫᱟᱠᱟ ᱥᱮ ᱢᱟᱨᱟᱢᱵᱟ ᱛᱟᱠᱚ ᱥᱮ ᱮᱯᱚᱱ ᱵᱟ ᱛᱠᱚ ᱩᱱᱠᱩ ᱧᱮᱞᱛᱮ ᱟᱵᱚ ᱵᱚᱱ ᱵᱚᱛᱚᱨ ᱠᱚᱜᱣᱟ ᱥᱮ ᱟᱵᱚ ᱟᱵᱚ ᱟᱵᱚ ᱠᱚ ᱨᱩᱚᱦᱮᱫ ᱠᱮᱫᱵᱚᱱᱟ ᱞᱟᱦᱟ ᱛᱮᱵᱚᱱ ᱧᱮᱞ ᱟᱠᱟᱼᱟ ᱱᱮᱛᱟᱨ ᱫᱚ ᱪᱮᱫ ᱧᱮᱞᱚᱜ ᱠᱟᱱᱟ ᱚᱱᱠᱟ ᱵᱟᱝ ᱧᱮᱞᱚᱜ ᱠᱟᱱᱟ ᱞᱟᱹᱜᱤᱫ ᱫᱚ ᱵᱟᱝ ᱥᱮ
ᱦᱮᱸ
ᱚᱱᱟᱜᱮ ᱢᱤᱫᱴᱟᱱ ᱟᱹᱰᱤ ᱜᱟᱱ ᱥᱚᱢᱚᱥᱟ ᱠᱟᱱᱟ ᱡᱩᱫᱤ ᱠᱚ ᱨᱳᱚᱦᱮᱫ ᱠᱮᱠᱚᱣᱟ ᱱᱮᱛᱟᱨ ᱥᱮ ᱟᱵᱚ ᱵᱚᱱ ᱨᱚᱦᱮᱫ ᱱᱮᱛᱟᱨ ᱨᱳᱦᱮᱫᱟ ᱢᱤᱫᱴᱮᱱ ᱜᱤᱫᱽᱨᱟᱹ ᱟᱡ ᱨᱮᱱ ᱜᱟᱡᱮᱱ ᱛᱤᱱᱟᱹᱜ ᱠᱟᱛᱮ ᱞᱟᱭᱼᱟ ᱦᱮᱸ ᱤᱧᱤᱡ ᱜᱤᱫᱽᱨᱟᱹ ᱪᱮᱫᱟᱜ ᱮᱢ ᱮᱜᱮᱨ ᱠᱮᱫᱮᱭᱟ ᱪᱮᱫᱟᱜ ᱮᱢ ᱨᱫ ᱠᱮᱫᱮᱭᱟ ᱚᱱᱟᱞ ᱟᱢᱜᱮ ᱮᱜᱮᱨ ᱨᱩᱣᱟᱹᱲ ᱢᱮᱭᱟ ᱵᱟᱝ
ᱦᱮᱸ ᱦᱮᱸ ᱚᱱᱠᱟ ᱠᱟᱱ ᱜᱮᱭᱟ
ᱛᱟᱦᱚᱞᱮ ᱠᱷᱟᱱ ᱫᱚ ᱟᱨ ᱵᱟᱝ ᱜᱟᱱᱚᱜᱼᱟ ᱚᱱᱟ ᱠᱚᱫᱚ ᱵᱩᱡᱷᱟᱹᱣ ᱦᱩᱭᱩᱜᱼᱟ ᱜᱚᱝᱠᱮ ᱟ ᱴᱷᱤᱠ ᱜᱮᱭᱟ ᱜᱚᱝᱠᱮ